ᱦᱮᱞᱳ ᱜᱚᱝᱠᱮ ᱦᱮᱞᱳ
ᱪᱮᱫ ᱞᱮᱠᱟ ᱢᱮᱱᱟᱜ ᱯᱮᱭᱟ?
ᱟᱞᱮ ᱫᱚ ᱱᱟᱸᱜ ᱵᱮᱥ ᱜᱮ ᱱᱟᱸᱜ ᱟᱯᱮ ᱜᱮ
ᱟᱞᱮ ᱦᱚᱸ ᱵᱮᱥ ᱜᱮ।
ᱟᱪᱪᱷᱟ ᱠᱷᱚᱵᱚᱨ ᱥᱚᱵᱚᱨ ᱞᱟᱹᱭ ᱛᱟᱞᱟᱝ ᱢᱮ ᱟᱨ ᱮᱴᱟᱜ
ᱛᱤᱱ ᱫᱟᱜ ᱵᱟᱲᱟᱭᱮᱫᱟᱭ ᱚᱱᱛᱮ ᱟᱯᱮ ᱥᱮᱫ
ᱟᱞᱮᱥᱮᱫ ᱫᱚ ᱢᱚᱴᱟᱢᱩᱴᱤ ᱵᱮᱥ ᱜᱮᱭ ᱫᱟᱜ ᱮᱫᱟᱭ ᱟᱫᱚ ᱱᱤᱫᱽ ᱫᱚᱭ ᱫᱷᱟᱹᱨᱩᱱ ᱠᱟᱜᱼᱟᱭ ᱵᱟᱭ ᱫᱟᱜ ᱮᱫᱟ।
ᱟᱸ ᱫᱤᱭᱮ ᱯᱚᱨ ᱛᱟᱦᱚᱞᱮ ᱪᱟᱥ ᱵᱟᱥ ᱫᱚ ᱦᱩᱭᱩᱜ ᱛᱟᱦᱮᱱ ᱜᱮᱭᱟ ᱥᱮ ᱵᱟᱝ ᱟᱯᱮᱥᱮᱫ ᱫᱚ
ᱦᱮᱸ ᱪᱟᱥᱼᱵᱟᱥ ᱱᱚᱜᱼᱚᱭ ᱮᱦᱚᱵᱽ ᱠᱟᱱᱟ ᱞᱮ ᱦᱮᱸ ᱟᱨ ᱱᱤᱛᱚᱜ ᱜᱮ ᱨᱚᱦᱚᱭ ᱱᱟᱸᱜ ᱞᱮ ᱮᱦᱚᱵᱽ ᱟᱠᱟᱱᱟ ᱟᱸᱜ ᱟᱸ ᱥᱤ ᱞᱚ ᱥᱤᱭᱚᱜ ᱞᱚᱦᱚᱫ ᱪᱮᱫ ᱠᱚ ᱢᱮᱱᱟ ᱥᱤ ᱞᱚᱥᱚᱫ ᱵᱟᱲᱟᱭᱮᱫᱼᱟ ᱞᱮ।
ᱟᱸᱻᱪᱷᱟ᱾
ᱟᱨᱚᱸ ᱦᱳᱭ ᱦᱳᱭ
ᱟᱪᱪᱷᱟ ᱫᱤᱭᱵᱟᱨ ᱛᱟᱦᱞᱮ ᱚᱲᱟᱜ ᱠᱚᱨᱮ ᱵᱮᱥ ᱵᱷᱟᱜᱤ ᱜᱮᱭᱟ ᱠᱚ᱾
ᱦᱳᱭ ᱦᱳᱭ ᱵᱷᱟᱹᱜᱤ ᱜᱮ ᱦᱟᱸᱜ।
ᱟᱞᱮ ᱠᱚᱫᱚ ᱟᱨ ᱟᱯᱮᱜᱮ
ᱟᱞᱮ ᱦᱚᱸ ᱟᱯᱟᱛᱚᱛᱚ ᱴᱷᱤᱠ ᱜᱮ ᱦᱮᱱᱟᱜ ᱞᱮᱭᱟ।
ᱟᱪᱪᱷᱟ
ᱱᱚᱝᱠᱟ ᱛᱟᱦᱞᱮ ᱚᱲᱟᱜ ᱨᱮᱫᱚ ᱛᱟᱦᱞᱮ ᱛᱤᱱᱟᱹᱜ ᱢᱮᱢᱵᱟᱨ ᱢᱮᱱᱟᱜ ᱯᱮᱭᱟ ᱱᱚᱝᱠᱟ
ᱢᱮᱱᱟᱜ ᱞᱮᱭᱟ ᱚᱱᱠᱟ ᱢᱚᱬᱮ ᱜᱚᱴᱮᱡ ᱟᱭᱳ ᱵᱟᱵᱟ᱾ ᱦᱳᱭ ᱢᱚᱬᱮ ᱡᱚᱱᱟ ᱜᱚᱜᱚ ᱵᱟᱵᱟ ᱦᱮᱱᱟᱜ ᱠᱚᱣᱟ।
ᱫᱮᱭᱟ ᱟᱢ ᱫᱚ ᱪᱮᱫ ᱠᱚᱢ ᱪᱮᱠᱟᱭ ᱛᱟᱦᱮᱱ ᱜᱮᱭᱟ᱾
ᱦᱮᱸ ᱱᱤᱝᱠᱟ ᱜᱮ ᱡᱟᱦᱟᱱᱟᱜ ᱠᱟ ᱤᱭᱟᱹ ᱠᱚᱢᱟ ᱵᱟᱹᱱᱩᱜᱼᱟ ᱮᱴᱟᱜ ᱢᱟ ᱪᱟᱥ ᱵᱟᱥᱚᱜ ᱜᱮ ᱠᱟᱹᱢᱤ ᱮᱴᱟᱜ ᱢᱟ ᱵᱟᱹᱱᱩᱜ।
ᱦᱮᱸ ᱦᱮᱸ
ᱟᱞᱮ ᱥᱮᱫ ᱫᱚ ᱦᱟᱸ ᱢᱟ ᱨᱚᱲ ᱢᱮ।
ᱦᱮᱸ ᱢᱮᱱᱫᱤᱧ ᱡᱮ ᱟᱯᱮᱥᱮᱫ ᱫᱚ ᱛᱟᱦᱞᱮ ᱵᱤᱨ ᱠᱚ ᱢᱮᱱᱟᱜ ᱜᱮᱭᱟ ᱥᱮ ᱵᱟᱹᱱᱩᱜᱼᱟ᱾
ᱦᱳᱭ ᱵᱤᱨᱵᱩᱨᱩ ᱠᱚ ᱵᱤᱨ ᱫᱚ ᱢᱮᱱᱟᱜ ᱜᱮᱭᱟ ᱵᱩᱨᱩ ᱫᱚ ᱵᱟᱹᱱᱩᱜ ᱠᱟᱜᱼᱟ ᱵᱤᱨ ᱫᱚ ᱢᱮᱱᱟᱜ ᱜᱮᱭᱟ।
ᱚᱸᱻ ᱛᱚ ᱵᱤᱨ ᱵᱩᱨᱩ ᱠᱷᱚᱱᱟᱜ ᱫᱚ ᱟᱭᱢᱟ ᱟᱭᱢᱟ ᱠᱤᱪᱷᱩ ᱥᱟᱱᱟᱢ ᱢᱟᱱᱮ ᱛᱩᱢᱟᱹᱞ ᱟᱹᱜᱩᱭ ᱜᱮᱭᱟᱯᱮ ᱵᱟᱝ ᱥᱟᱠᱟᱢ ᱠᱚ ᱟᱲᱟᱜ ᱥᱟᱠᱟᱢ ᱫᱟᱹᱛᱟᱹᱱᱤ ᱠᱚ
ᱦᱳᱭ ᱟᱹᱜᱩᱭ ᱜᱮᱭᱟᱞᱮ ᱟᱹᱜᱩ ᱫᱚ᱾ ᱟᱯᱮᱥᱮᱫ ᱪᱮᱫ ᱞᱮᱠᱟ ᱵᱩᱨᱩ ᱠᱚ ᱪᱮᱫ ᱠᱚ ᱢᱮᱱᱟᱜᱼᱟ ᱥᱮ ᱵᱟᱹᱱᱩᱜᱼᱟ?
ᱦᱮᱸ ᱟᱞᱮ ᱥᱮᱫ ᱯᱟᱦᱟᱲ ᱢᱮᱱᱟᱜᱼᱟ ᱟᱨ ᱱᱚᱝᱠᱟ ᱵᱤᱨ ᱦᱚᱸ ᱢᱮᱱᱟᱜᱼᱟ।
ᱟᱪᱪᱷᱟ
ᱟᱭᱢᱟ ᱠᱤᱪᱷᱩ ᱜᱮ ᱢᱮᱱᱟᱜ ᱜᱮᱭᱟ᱾
ᱟᱨ ᱟᱯᱮ ᱥᱮᱫ ᱫᱚ ᱚᱱᱟ ᱵᱤᱨ ᱨᱮᱫᱚ ᱪᱮᱫ ᱪᱮᱫ ᱠᱚ ᱫᱟᱨᱮ ᱠᱚ ᱧᱟᱢᱚᱜᱼᱟ?
ᱟᱸᱻ ᱫᱟᱨᱮ ᱞᱟᱹᱭ ᱛᱮᱫᱚ ᱡᱮᱢᱚᱱ ᱥᱟᱨᱡᱚᱢ ᱫᱟᱨᱮ ᱢᱮᱱᱟᱜᱼᱟ ᱠᱳᱫ ᱫᱟᱨᱮ ᱢᱮᱱᱟᱜᱼᱟ ᱟᱠᱟᱥᱢᱚᱱᱤ ᱠᱟᱞᱤᱯᱚᱴᱷᱟᱥ ᱟᱭᱢᱟ ᱞᱮᱠᱟᱱ ᱫᱟᱹᱨᱤ ᱜᱮ ᱢᱮᱱᱟᱜᱼᱟ।
ᱦᱩᱸ ᱦᱩᱸ ᱟᱞᱮ ᱥᱮᱫ ᱦᱚᱸ ᱫᱟᱨᱮ ᱫᱚ ᱢᱮᱱᱟᱜ ᱜᱮᱭᱟ। ᱥᱟᱨᱡᱚᱢ ᱫᱟᱨᱮ ᱢᱮᱱᱟᱜᱼᱟ ᱱᱚᱣᱟᱠᱚ ᱞᱟᱹᱭᱟ ᱠᱟᱥᱢᱟᱨ ᱢᱮᱱᱟᱜᱼᱟ। ᱵᱷᱟᱱᱰᱩ ᱫᱟᱨᱮ ᱢᱮᱱᱟᱜᱼᱟ ᱥᱤᱠᱨᱮᱡ ᱫᱟᱨᱮ ᱢᱮᱱᱟᱜᱼᱟ
ᱱᱚᱝᱠᱟ ᱟᱨᱠᱚ ᱞᱟᱹᱭᱟ ᱤᱭᱟᱹ ᱯᱟᱺᱣᱟᱹ ᱫᱟᱨᱮ ᱢᱮᱱᱟᱜᱼᱟ।
ᱠᱟ ᱫᱟᱨᱮ ᱦᱟᱸ
ᱱᱚᱣᱟ ᱠᱚᱠᱚ ᱞᱟᱹᱭᱟ,
ᱟᱨ ᱟᱨ ᱱᱮᱛᱟᱨ ᱟᱯᱮ ᱥᱮᱫ ᱤᱭᱟᱹ ᱪᱮᱫ ᱠᱚ ᱞᱟᱹᱭᱟ ᱩᱫ ᱠᱚ ᱚᱢᱚᱱᱚᱜ ᱠᱟᱱᱟ ᱥᱮ ᱵᱟᱝ?
ᱚ ᱩᱫᱽ ᱵᱤᱨ ᱨᱮ
ᱦᱮᱸ ᱵᱤᱨ ᱨᱮ᱾
ᱦᱳᱭ ᱦᱳᱭ ᱚᱢᱚᱱᱚᱜ ᱜᱮᱭᱟ ᱚᱱᱟ ᱥᱮᱠᱨᱮᱡ ᱨᱮᱭᱟᱜ ᱜᱮ ᱚᱢᱚᱱᱚᱜ-ᱟ, ᱟᱨ ᱚᱱᱟ ᱚᱛᱨᱮ ᱫᱚ ᱱᱟᱦᱟᱜ ᱚᱱᱟ ᱚᱠᱟᱴᱟᱜ ᱚᱛ ᱨᱮ ᱡᱟᱱᱟᱢᱚᱜ, ᱚᱢᱚᱱᱚᱜ ᱚᱱᱟ ᱫᱚ ᱟᱹᱣᱨᱤ ᱦᱟᱛᱟᱲᱟ ᱱᱟᱦᱟᱜ ᱱᱚᱣᱟ ᱤᱭᱟᱹ ᱢᱟᱹ ᱦᱱᱮᱹ ᱪᱮᱫ ᱠᱚ ᱞᱟᱹᱭᱟ ᱱᱤᱭᱟᱹ
ᱪᱟ ᱵᱟᱝ
ᱟᱹᱥᱤᱱ ᱦᱮᱸ ᱦᱮᱸ ᱥᱟᱨᱟᱵᱚᱱ ᱛᱟᱭᱚᱢ
ᱚᱸ ᱚᱸ᱾
ᱚᱱᱟ ᱪᱟᱸᱫᱳ ᱨᱮ ᱚᱱᱟ ᱡᱟᱦᱟᱸ ᱚᱛ ᱨᱮ ᱵᱟᱝ ᱡᱟᱱᱟᱢᱚᱜ-ᱟ, ᱪᱮᱫ ᱩᱫ ᱠᱚ ᱢᱮᱱᱟ ᱚᱱᱟᱫᱚ᱾ ᱦᱮᱸᱫᱮ ᱩᱫᱽ ᱫᱚ ᱵᱟᱝ ᱱᱚᱣᱟ ᱥᱟᱨᱡᱚᱢ ᱥᱟᱨᱡᱚᱢ ᱫᱟᱨᱮ ᱵᱩᱴᱟᱹᱵᱩᱴᱟᱹ ᱛᱮᱜᱮ ᱛᱟᱦᱮᱱᱟ ᱱᱟᱦᱟᱜ ᱥᱮ ᱚᱱᱟᱫᱚ᱾
ᱟᱨ ᱤᱭᱟᱹ ᱪᱮᱫ ᱠᱚ ᱞᱟᱹᱭ ᱫᱚ ᱚᱨ ᱛᱩᱫ ᱩᱫ ᱥᱮ ᱪᱮᱫ ᱠᱚ ᱞᱟᱹᱭᱟ᱾
ᱰᱷᱟᱸᱴ ᱩᱫᱽ ᱠᱚ ᱞᱟᱹᱭᱟ
ᱚᱱᱟ ᱩᱨ ᱫᱚ ᱵᱤᱨ ᱦᱳᱭ ᱦᱳᱭ᱾ ᱟᱹᱜᱩ ᱠᱟᱛᱮᱫ ᱪᱮᱫ ᱠᱚ ᱞᱟᱹᱭᱟ ᱥᱤᱢ ᱡᱤᱞ ᱥᱟᱶ ᱟᱹᱰᱤ ᱫᱚᱢᱮ ᱥᱤᱵᱤᱞᱟ ᱛᱚ ᱱᱚᱣᱟ
ᱚ ᱦᱮᱸᱦᱮᱸ ᱮᱸ
ᱥᱤᱢ ᱡᱤᱞ ᱦᱟᱹᱠᱩ ᱡᱤ ᱥᱩᱠᱨᱤ ᱡᱤᱞ ᱱᱚᱣᱟ ᱥᱟᱶ ᱢᱮᱥᱟ ᱠᱟᱛᱮᱫ ᱩᱛᱩ ᱞᱮᱠᱷᱟᱡ, ᱟᱹᱰᱤ ᱥᱤᱵᱤᱞᱟ᱾
ᱟᱨ ᱱᱮᱛᱟᱨ ᱫᱤᱱ ᱢᱟ ᱟᱨᱚ ᱚᱱᱟ ᱞᱟᱫ ᱛᱟᱸᱦᱮᱱ ᱜᱮᱭᱟ ᱠᱚ ᱵᱟᱝ?
ᱦᱮᱸ ᱦᱮᱸ ᱦᱮᱸ
ᱞᱟᱫᱽ ᱤᱭᱟᱹ ᱚᱱᱟ ᱵᱩᱱᱩᱢ ᱩᱫ ᱠᱩ᱾
ᱦᱚᱸ ᱦᱳᱭ ᱞᱟᱫ ᱠᱟᱛᱮᱫ ᱨᱟᱯᱟᱜ ᱠᱟᱛᱮᱜ ᱚᱱᱟ ᱨᱟᱯᱟᱜ ᱠᱟᱛᱮᱜ ᱫᱚ ᱵᱟᱝ ᱜᱟᱱᱚᱜ-ᱟ, ᱞᱟᱫ ᱠᱟᱛᱮ
ᱦᱮᱸ ᱞᱟᱫ ᱠᱟᱛᱮ ᱞᱟᱫ ᱠᱟᱛᱮᱜ
ᱦᱩᱸ᱾
ᱱᱮᱛᱟᱨ ᱫᱤᱱ ᱢᱟ ᱚᱱᱟ ᱪᱟᱥ ᱪᱟᱥ ᱵᱟᱹᱫᱽ ᱨᱮ ᱟᱹᱰᱤ ᱵᱮᱥ ᱜᱮ ᱞᱟᱫ ᱡᱤᱱᱤᱥ ᱵᱟᱝ, ᱡᱚᱢ
ᱦᱳᱭ ᱦᱳᱭ ᱦᱳᱭ, ᱟᱨ ᱱᱩᱠᱩᱟᱹ ᱵᱟᱹ ᱵᱟᱹᱭᱦᱟᱹᱲ ᱨᱮ ᱤᱭᱟᱹ ᱠᱚ ᱧᱟᱢᱚᱜ-ᱟ, ᱰᱟᱹᱲᱠᱟᱹ ᱦᱟᱹᱠᱩ ᱯᱩ
ᱰᱟᱹᱲᱠᱟᱹ ᱦᱟᱹᱠᱳ ᱦᱮᱸ,
ᱠᱟ ᱱᱩᱠᱩ ᱠᱩᱠᱩ ᱧᱟᱢᱚᱜ-ᱟ, ᱱᱚᱣᱟ ᱠᱟᱭᱨᱟ ᱥᱟᱠᱟᱢ ᱨᱮ ᱵᱟᱝᱠᱷᱟᱱ ᱯᱟᱹᱲᱳ ᱥᱟᱠᱟᱢ ᱨᱮ ᱞᱟᱫ ᱠᱟᱛ ᱛᱮᱜ ᱥᱤᱯᱤ ᱟᱹᱰᱤ ᱥᱤᱵᱤᱞᱟ᱾
ᱦᱳᱭ᱾ ᱛᱟᱦᱚᱞᱮ ᱟᱯᱮᱭᱟᱜ ᱫᱚ ᱪᱟᱥ ᱠᱚᱫᱚ ᱵᱷᱟᱜᱤ ᱜᱤ ᱢᱮᱱᱟᱜ ᱛᱟᱯᱮᱭᱟ ᱵᱟᱝ?
ᱦᱳᱭ ᱪᱟᱥ ᱫᱚ ᱱᱤᱭᱟᱹ ᱠᱚᱜᱮ ᱱᱟᱸᱦᱟᱜ ᱚᱱᱮᱵᱚᱱ ᱢᱮᱱᱮᱫ ᱠᱟᱱ ᱞᱮᱠᱟ ᱦᱩᱲᱩ ᱫᱚᱞᱚ ᱟᱞᱮ ᱥᱮᱫ ᱫᱚ ᱱᱚᱣᱟ ᱠᱚ ᱜᱮᱞᱮ ᱪᱟᱥᱟ ᱱᱟᱦᱟᱜ ᱨᱚᱧᱡᱤᱛ ᱦᱩᱲᱩ, ᱡᱚᱢᱩᱱᱟ ᱦᱩᱲᱩ, ᱯᱚᱨᱤᱢᱚᱞ ᱦᱩᱲᱩ ᱟᱨ ᱚᱱᱟ ᱪᱮᱫ ᱥᱮᱵᱷᱮᱱᱴᱤ ᱯᱷᱟᱭᱤᱵᱽ
ᱦᱩᱸ
ᱟᱸ ᱚᱱᱟ ᱠᱚ ᱦᱩᱲᱩ ᱜᱮᱞᱮ ᱪᱟᱥ ᱥᱮᱟᱞᱮ ᱟᱞᱮ ᱥᱮᱫ ᱫᱚ᱾
ᱚᱸᱻ ᱱᱤᱭᱟᱹ ᱟᱞᱟᱵᱟ ᱟᱨ ᱮᱴᱟᱜ ᱢᱟᱱᱮ ᱮᱴᱟᱜ ᱫᱤᱱ ᱫᱚ ᱪᱮᱫ ᱠᱚᱯᱮ ᱪᱮᱠᱟᱭᱫ ᱛᱟᱦᱮᱱᱟ?
ᱟᱸ ᱱᱤᱝᱠᱟ ᱮᱠᱴᱟᱜ ᱮᱴᱟᱜ ᱫᱤᱱ ᱢᱟ ᱪᱟᱥ ᱱᱚᱛᱮᱱ ᱢᱟ ᱦᱟᱸᱜ ᱱᱚᱝᱠᱟ ᱞᱮ ᱡᱟᱞᱮ ᱠᱷᱟᱴᱟᱜ ᱟᱞᱮ ᱱᱟᱦᱟᱜ ᱱᱤᱭᱟᱹ ᱪᱮᱫ ᱠᱚ ᱢᱮᱱᱟ ᱫᱟᱜ ᱡᱟᱹᱲᱤ ᱥᱚᱢᱚᱭ ᱦᱩᱲᱩ ᱨᱚᱦᱚᱭ ᱥᱚᱢᱚᱭ ᱵᱚᱱ ᱠᱷᱟᱴᱟᱜ-ᱟ ᱟᱨ ᱚᱱᱟ ᱛᱟᱭᱚᱢ ᱫᱚ ᱱᱟᱦᱟᱜ ᱫᱩ ᱛᱤᱱ ᱢᱟᱥ ᱫᱚ ᱱᱚᱤᱝᱠᱟ ᱮᱢᱱᱤ ᱜᱮ ᱛᱟᱦᱮᱱ ᱦᱩᱭᱩᱜ-ᱟ ᱚᱲᱟᱜ ᱨᱮ᱾ ᱛᱟᱦᱮᱸ ᱠᱟᱛᱮᱜ ᱱᱟᱦᱟᱜ ᱤᱱᱠᱟ ᱤᱱᱠᱟ ᱛᱮᱜᱮ ᱚᱱᱟ ᱜᱚᱰᱟ ᱪᱟᱥ ᱫᱤᱱ ᱛᱤᱭᱟᱹᱜᱚᱜ-ᱟ ᱢᱩᱞᱟᱹ ᱠᱚ, ᱟᱹᱞᱩ ᱠᱚ, ᱠᱚ ᱤᱱᱠᱟ ᱛᱮᱜᱮ ᱛᱤᱭᱟᱹᱜᱚᱜ-ᱟ ᱱᱟᱜ ᱟᱲᱟᱜ ᱥᱟᱠᱟᱢ ᱪᱟᱥ ᱞᱟᱹᱜᱤᱫ ᱦᱟᱸ
ᱟᱲᱟᱜ ᱥᱟᱠᱟᱢ ᱦᱳᱭ ᱛᱩᱲᱤ ᱠᱚ ᱵᱟᱝ ᱨᱮᱭᱟᱲ ᱫᱤᱱ ᱚᱱᱠᱟ ᱥᱮᱴᱮᱨᱚᱜ ᱠᱷᱟᱡ ᱫᱚ ᱛᱩᱲᱤ ᱠᱚ ᱟᱨᱦᱚ ᱪᱟᱥ ᱦᱩᱭᱩᱜᱼᱟ
ᱦᱳᱭ ᱦᱳᱭ ᱦᱳᱭ
ᱟᱯᱟᱥᱮᱫ ᱜᱩᱦᱩᱢ ᱪᱟᱥ ᱦᱩᱭᱩᱜ ᱛᱟᱦᱮᱱᱟ ᱥᱮ ᱵᱟᱝ
ᱜᱩᱦᱩᱢ ᱫᱚ ᱱᱚᱛᱮ ᱟᱹᱰᱤ ᱠᱚᱢ ᱠᱚ ᱪᱟᱥᱮᱫᱼᱟ ᱡᱟᱹᱥᱛᱤ ᱜᱮᱠᱚ ᱪᱟᱥᱟ ᱦᱩᱲᱩ ᱜᱮ ᱟᱞᱮ ᱥᱮᱫ ᱫᱚ
ᱛᱟᱦᱚᱞᱮ ᱚᱱᱛᱮ ᱫᱚ ᱯᱨᱚᱫᱷᱟᱱ ᱡᱤᱵᱤᱠᱟ ᱫᱚ ᱪᱟᱥᱵᱟᱥ ᱜᱮ
ᱦᱮᱸ ᱪᱟᱥᱵᱟᱥ ᱜᱮ ᱡᱤᱵᱤᱠᱟ ᱫᱚ ᱱᱤᱭᱟᱹ ᱠᱚᱜᱮ ᱟᱨ ᱱᱤᱭᱟᱹ ᱢᱮᱱᱟᱜᱼᱟ ᱟᱞᱮ ᱟᱞᱮ ᱱᱤᱭᱟᱹ ᱰᱤᱦᱟᱹᱛ ᱨᱮ ᱟᱹᱛᱩ ᱰᱤᱦᱟᱹᱛ ᱨᱮᱫᱚ ᱢᱟᱱᱮ ᱦᱩᱲᱩ ᱜᱮᱞᱮ ᱪᱟᱥᱮᱜᱼᱟ ᱛᱷᱚᱲᱟ ᱦᱟᱱᱛᱮ ᱥᱟᱺᱜᱤᱧ ᱧᱚᱜ ᱫᱚ ᱪᱟᱭ ᱵᱟᱜᱟᱱ ᱠᱚ ᱢᱮᱱᱟᱜᱼᱟ ᱵᱟᱜᱟᱱ ᱮᱨᱤᱭᱟ ᱨᱮᱱ ᱦᱚᱲ ᱠᱚᱫᱚ ᱚᱱᱟ ᱵᱟᱜᱟᱱ ᱨᱮᱠᱚ ᱠᱟᱹᱢᱤᱭᱟ ᱩᱱᱠᱩ ᱢᱟ ᱡᱟᱣᱜᱮ ᱠᱟᱺᱡ ᱫᱤᱱᱟᱹᱢ ᱫᱤᱱᱟᱹᱢ ᱠᱟᱹᱢᱤ ᱠᱚ ᱧᱟᱢᱟ ᱵᱟᱝ ᱟᱸᱜᱟ ᱞᱮᱱᱠᱷᱟᱡ ᱜᱮ ᱩᱱᱠᱩᱣᱟᱜ ᱫᱚ
ᱠᱟᱹᱢᱤ ᱠᱚ ᱧᱟᱢᱮᱜ-ᱟ ᱩᱝᱠᱩ ᱫᱚ ᱡᱟᱦᱟᱸ ᱪᱮᱫ ᱠᱚ ᱢᱮᱱᱟᱜ-ᱟ ᱚᱱᱟ ᱪᱟ ᱴᱤ ᱮᱥᱴᱮᱴ ᱠᱳᱢᱯᱟᱱᱤ ᱨᱮᱜᱮ ᱩᱱᱠᱩ ᱫᱚ ᱢᱚᱡᱽᱫᱩᱨ ᱞᱮᱠᱟᱜ ᱜᱮ ᱵᱩᱡᱷᱟᱹᱣ ᱠᱟᱜ ᱢᱮ ᱩᱱᱠᱩ ᱫᱚ
ᱟᱨ ᱛᱟᱦᱞᱮ ᱟᱯᱮ ᱫᱚ ᱱᱚᱨᱛᱷ ᱥᱟᱭᱤᱰ ᱠᱟᱱᱟᱯᱮ
ᱦᱳᱭ ᱦᱳᱭ ᱦᱳᱭ
ᱟᱪᱪᱷᱟ ᱟᱪᱪᱷᱟ ᱚᱱᱛᱮ ᱢᱟ ᱫᱟᱬᱟᱱ ᱡᱟᱭᱜᱟ ᱠᱚᱦᱚᱸ ᱵᱮᱥ ᱜᱮᱭᱟ ᱵᱟᱝ
ᱦᱮᱸ ᱦᱮᱸ ᱦᱮᱸ
ᱟᱭᱢᱟ ᱜᱮᱠᱚ ᱪᱟᱞᱟᱜᱼᱟ ᱫᱟᱬᱟᱱ ᱱᱚᱝᱠᱟ ᱴᱩᱨᱤᱥᱴ
ᱦᱳᱭ ᱦᱳᱭ ᱦᱳᱭ ᱦᱟᱡᱩᱜ ᱜᱮᱭᱟ ᱠᱚ
ᱚᱱᱟᱜᱮ
ᱟᱫᱚ ᱟᱞᱮ ᱫᱚ ᱱᱟᱦᱟᱜ ᱚᱱᱟ ᱵᱟᱜᱟᱱ ᱠᱷᱚᱡ ᱫᱚ ᱥᱟᱺᱜᱤᱧ ᱧᱚᱜ ᱨᱮᱜᱮ ᱢᱮᱱᱟᱜ ᱞᱮᱭᱟ ᱟᱹᱛᱩ ᱫᱤᱦᱟᱹᱛᱤᱭᱟᱹ ᱜᱮ ᱪᱮᱫ ᱠᱚ ᱢᱮᱱᱟ ᱵᱚᱥᱛᱤ ᱜᱮ ᱟᱨ ᱵᱟᱜᱟᱱ ᱨᱮᱦᱚᱸ ᱢᱮᱱᱟᱜ ᱠᱚᱣᱟ ᱟᱵᱚ ᱦᱚᱲ ᱠᱚ ᱠᱟᱹᱢᱤ ᱠᱟᱱᱟ ᱠᱚ ᱟᱨ ᱤᱭᱟᱹ
ᱟᱨ ᱛᱟᱦᱞᱮ ᱚᱱᱛᱮᱱᱟᱜ ᱠᱟᱞᱪᱟᱨ ᱫᱚ ᱪᱮᱫ ᱠᱟᱱ ᱜᱮᱭᱟ ᱱᱟᱯᱟᱭ ᱜᱮ
ᱦᱮᱸ ᱱᱚᱝᱠᱟ ᱪᱮᱫ ᱞᱮᱠᱟ ᱞᱟᱹᱭᱟ ᱵᱚᱱ ᱡᱚᱛᱚ ᱱᱚᱣᱟ ᱫᱟᱸᱥᱟᱭ ᱠᱚ ᱵᱟᱦᱟ ᱠᱚ ᱥᱚᱨᱚᱦᱟᱭ ᱛᱚ ᱱᱤᱭᱟᱹ ᱠᱚᱫᱚ ᱡᱚᱛᱚᱜᱮ ᱢᱟᱱᱟᱜ ᱠᱟᱱ ᱜᱮᱭᱟ
ᱚ ᱦᱮᱸᱛᱚ ᱚᱵᱚᱥᱥᱳᱭ ᱢᱟᱱᱟᱜ ᱞᱟᱹᱠᱛᱤ ᱠᱟᱱᱟ ᱡᱮᱦᱮᱛᱩ ᱟᱵᱚ ᱥᱟᱱᱛᱟᱲ ᱠᱟᱱᱟ ᱵᱚᱱ
ᱱᱚᱣᱟ ᱛᱤᱨᱤᱥᱟ ᱡᱩᱱ ᱱᱚᱣᱟ ᱠᱚᱦᱚᱸ ᱢᱟᱱᱟᱣ ᱦᱩᱭᱩᱜ ᱠᱟᱱ ᱜᱮᱭᱟ ᱟᱨ ᱱᱚᱝᱠᱟ ᱵᱟᱯᱞᱟ ᱵᱤᱦᱟᱹᱨᱮ ᱫᱚᱝ ᱞᱟᱜᱽᱲᱮ ᱮᱱᱮᱡ ᱱᱚᱣᱟ ᱠᱚᱦᱚᱸ ᱢᱮᱱᱟᱜ ᱜᱮᱭᱟ
ᱦᱩᱸ ᱱᱚᱛᱮ ᱤᱧᱦᱚᱸ ᱱᱚᱛᱮ ᱤᱭᱟᱹ ᱥᱮᱫ ᱤᱧ ᱛᱟᱦᱮᱱ ᱠᱟᱱᱟ ᱪᱮᱫ ᱠᱚ ᱞᱟᱹᱭᱟ ᱱᱚᱣᱟ ᱥᱤᱠᱤᱢ ᱮᱨᱤᱭᱟ ᱛᱚ ᱚᱱᱟ ᱡᱟᱭᱜᱟ ᱠᱚ ᱵᱮᱥ ᱜᱮᱭᱟ ᱯᱟᱦᱟᱲᱤ ᱮᱞᱟᱠᱟ ᱫᱟᱬᱟᱱ ᱠᱷᱮᱛᱨᱮ ᱫᱚ ᱵᱷᱟᱜᱤ ᱜᱮᱭᱟ
ᱚᱱᱟᱜᱮ ᱟᱭᱢᱟ ᱜᱮᱠᱚ ᱦᱤᱡᱩᱜ ᱛᱟᱦᱮᱱᱟ ᱫᱟᱬᱟ ᱞᱟᱹᱜᱤᱫ ᱫᱚ
ᱡᱟᱭᱜᱟ ᱠᱚ ᱢᱟᱱᱮ ᱵᱷᱟᱹᱜᱤ ᱴᱷᱤᱠ ᱜᱮᱭᱟ ᱟᱨ ᱡᱟᱭᱜᱟ ᱠᱚ ᱪᱮᱫ ᱠᱚ ᱞᱟᱹᱭᱟ ᱢᱟᱱᱮ ᱱᱚᱣᱟ ᱡᱮ ᱟᱵᱚ ᱥᱮᱫ ᱡᱟᱦᱟᱸ ᱞᱮᱠᱟ ᱱᱚᱛᱮ ᱤᱭᱟᱹ ᱱᱟᱠᱷᱟ ᱠᱳᱞᱠᱟᱛᱟ ᱱᱟᱠᱷᱟ ᱡᱟᱦᱟᱸ ᱞᱚᱞᱚᱣᱟ ᱚᱱᱠᱟ ᱫᱚ ᱚᱱᱟ ᱠᱚ ᱡᱟᱭᱜᱟ ᱫᱚ ᱱᱟᱦᱟᱜ ᱵᱟᱝ ᱞᱚᱞᱚᱣᱟ
ᱦᱮᱸ ᱦᱮᱸ ᱴᱷᱤᱠ ᱴᱷᱤᱠ, ᱱᱮᱛᱟᱨ ᱫᱤᱱ ᱢᱟ ᱱᱚᱜᱼᱚᱭ ᱠᱤᱪᱷᱩ ᱫᱤᱱ ᱞᱟᱦᱟ ᱚᱲᱟᱜ ᱤᱧ ᱪᱟᱞᱟᱣ ᱞᱮᱱ ᱛᱚᱠᱷᱚᱱ ᱢᱟ ᱫᱚᱢᱢᱮ ᱞᱚᱞᱚ ᱠᱟᱱᱟ ᱚᱲᱟᱜ ᱥᱮᱫ ᱢᱟ ᱯᱞᱮᱱ ᱮᱨᱤᱭᱟ ᱢᱟ ᱱᱚᱛ ᱡᱷᱚᱛᱚ ᱴᱷᱤᱠ ᱜᱮ ᱵᱚᱞ ᱛᱚ
ᱦᱮᱸ ᱦᱮᱸ ᱦᱮᱸ ᱴᱷᱤᱠ ᱜᱮᱭᱟ
ᱯᱟᱦᱟᱲᱤ ᱮᱞᱟᱠᱟ ᱫᱚ ᱱᱟᱥᱮᱱᱟᱜ ᱴᱷᱤᱠ ᱜᱮᱭᱟ ᱟᱫᱚ ᱱᱚᱛᱮ ᱫᱚ ᱚᱱᱮ ᱤᱭᱮ ᱜᱮ ᱨᱟᱥᱛᱟ ᱠᱚᱜᱮ ᱵᱟᱹᱲᱤᱡ ᱜᱚᱫᱚᱜᱼᱟ
ᱦᱮᱸ ᱦᱮᱸ ᱦᱮᱸ ᱵᱟᱹᱲᱤᱡ ᱪᱟᱵᱟᱜ ᱚᱱᱟ ᱫᱟᱜ ᱠᱚ ᱡᱟᱹᱲᱤ ᱠᱚ ᱡᱟᱹᱥᱛᱤ ᱞᱮᱠᱷᱟᱡ ᱵᱟᱝ ᱫᱷᱟᱥᱟᱜᱼᱟ ᱪᱤᱠᱟᱹᱜᱼᱟ ᱟᱹᱰᱤ ᱩᱥᱟᱹᱨᱟ ᱡᱟᱦᱟᱨ ᱠᱚ ᱵᱟᱹᱲᱤᱡ ᱜᱚᱫᱚᱜᱼᱟ
ᱦᱮᱸ ᱚᱱᱟᱫᱚ ᱴᱷᱤᱠ ᱜᱮᱭᱟ᱾
ᱟᱨ ᱜᱚᱢᱠᱮ ᱟᱯᱮ ᱥᱮᱫ ᱚᱱᱟ ᱟᱹᱛᱩ ᱫᱤᱦᱟᱹᱛ ᱨᱮ ᱪᱮᱫ ᱠᱚ ᱡᱚᱼ ᱵᱤᱞᱤ ᱠᱚ ᱧᱟᱢᱚᱜᱼᱟ ᱡᱚᱢ ᱡᱤᱱᱤᱥ? ᱫᱟᱨᱮ ᱜᱮ
ᱡᱚ ᱵᱤᱞᱤ ᱠᱚᱫᱚ ᱢᱩᱞᱚᱛᱚ ᱱᱮᱛᱟᱨ ᱫᱤᱱ ᱱᱮᱛᱟᱨ ᱫᱤᱱ ᱢᱟ ᱡᱟᱦᱟᱸ ᱠᱩᱫ ᱠᱚ ᱛᱟᱦᱮᱸ ᱠᱟᱱᱟ ᱚᱱᱟ ᱢᱟ ᱪᱷᱟᱵᱟᱭᱮᱱᱟ᱾ ᱫᱤᱭᱮᱯᱚᱨ ᱱᱚᱝᱠᱟ ᱞᱟᱹᱭ ᱜᱟᱱᱚᱜ-ᱟ ᱠᱷᱤᱡᱩᱨ ᱫᱚ ᱟᱞᱮ ᱥᱮᱫ ᱫᱚ ᱡᱟᱫᱤ ᱜᱮ ᱡᱟᱹᱥᱛᱤ ᱜᱮ ᱢᱮᱱᱟᱜᱼᱟ᱾
ᱟᱪᱪᱷᱟ,
ᱠᱷᱤᱡᱩᱨ ᱡᱚ ᱵᱤᱞᱤ ᱫᱚ ᱠᱷᱤᱡᱩᱨ ᱨᱮᱱᱟᱜ ᱟᱨ ᱛᱟᱯᱚᱨ ᱵᱤᱨ ᱨᱮᱱᱟᱜ ᱛᱮᱞ ᱛᱟᱹᱨᱩᱵ ᱥᱮ ᱪᱮᱫ ᱠᱚ ᱞᱟᱹᱭ ᱫᱚ?
ᱦᱩᱸ ᱦᱟ ᱦᱮ ᱦᱚᱸ
ᱟᱨ ᱛᱮᱨᱮᱞ ᱛᱟᱹᱨᱩᱵ ᱚᱱᱟ ᱠᱚ ᱱᱮᱛᱟᱨ ᱫᱤᱱ ᱧᱟᱢᱚᱜ ᱛᱟᱦᱮᱱᱟ᱾
ᱟᱞᱮ ᱥᱮᱫ ᱦᱚᱸ ᱱᱤᱭᱟᱹ ᱠᱚᱜᱮ ᱧᱟᱢᱚᱜ ᱩᱞ ᱠᱚ ᱠᱟᱱᱴᱷᱟᱲ ᱠᱚ
ᱦᱮᱸ ᱵᱤᱨ ᱫᱤᱥᱚᱢ ᱠᱷᱟᱱ ᱫᱚ ᱚᱱᱮ ᱚᱝᱠᱟ ᱚᱱᱟ ᱠᱚᱜᱮ ᱧᱟᱢᱚᱜᱼᱟ᱾
ᱦᱮᱸ ᱱᱚᱣᱟ ᱠᱟᱭᱨᱟ ᱦᱚᱸ ᱧᱟᱢᱚᱜᱼᱟ ᱟᱨ
ᱱᱮᱛᱟᱨ ᱢᱟ ᱢᱮᱱᱟᱜ ᱜᱮ ᱚᱲᱟᱜ ᱠᱚᱨᱮ ᱢᱟ ᱛᱟᱦᱮᱱ ᱛᱟᱦᱮᱱ ᱜᱮ ᱱᱚᱣᱟ ᱠᱚᱢᱟ ᱩᱞ ᱠᱟᱱᱴᱷᱟᱲ ᱫᱚ ᱢᱩᱞᱚᱛᱚ ᱧᱟᱢᱚᱜ ᱜᱮᱭᱟ᱾ ᱟᱨ ᱱᱤᱭᱟᱹ ᱪᱷᱚᱴ ᱢᱟ ᱩᱞ ᱠᱚᱦᱚᱸ ᱟᱹᱰᱤ
ᱦᱩᱸ
ᱵᱟᱭ ᱚᱱᱠᱟ ᱦᱚᱭ ᱫᱟᱜ ᱵᱟᱝ ᱛᱟᱦᱮᱸ ᱠᱟᱱᱛᱮ, ᱛᱟᱦᱚᱞᱮ ᱴᱷᱤᱠ ᱜᱮ, ᱚᱱᱟ ᱦᱚᱸ ᱢᱟᱱᱮ ᱵᱟᱝ ᱵᱟᱹᱲᱤᱡ ᱟᱠᱟᱱᱟ ᱵᱟᱝ ᱠᱷᱚᱛᱤ ᱟᱠᱟᱱᱟ ᱩᱞ ᱠᱚ,
ᱦᱮᱸ,
ᱟᱯᱮᱥᱮᱫ ᱚᱱᱛᱮ ᱢᱟᱱᱮ ᱩᱞ ᱵᱟᱜᱟᱱ ᱠᱚ ᱢᱮᱱᱟᱜ ᱟᱥᱮ ᱵᱟᱹᱱᱩᱜᱼᱟ?
ᱯᱷᱩᱞ ᱵᱟᱜᱟᱱ ᱫᱚ ᱱᱚᱝᱠᱟ ᱱᱟᱦᱟᱜ ᱵᱟᱜᱟᱱ ᱞᱮᱠᱟ ᱫᱚ ᱵᱟᱹᱱᱩᱜ ᱟᱠᱟ ᱱᱟᱦᱟᱜ ᱱᱚᱝᱠᱟ ᱚᱲᱟᱜ ᱚᱲᱟᱜ ᱜᱮ ᱢᱮᱱᱟᱜᱼᱟ᱾ ᱵᱟᱜᱟᱱ ᱞᱮᱠᱟ ᱫᱚ ᱠᱚᱢ ᱫᱷᱟᱨᱟ ᱧᱚᱜ ᱜᱮᱭᱟ ᱱᱚᱣᱟ ᱱᱟᱠᱷᱟ ᱫᱚ
ᱟᱞᱮ ᱥᱮᱫ ᱫᱚ ᱩᱞ ᱵᱟᱜᱟᱱ ᱫᱚ ᱟᱹᱰᱤ ᱜᱮ ᱢᱮᱱᱟᱜᱼᱟ᱾ ᱯᱚᱛᱤᱴᱤ ᱟᱹᱛᱩ ᱨᱮᱜᱮ ᱧᱮᱞ ᱞᱮᱠᱷᱟᱱ ᱢᱮᱱᱟᱜ ᱜᱮᱭᱟ ᱯᱟᱨᱟᱭ ᱜᱮ
ᱦᱩᱸᱻ
ᱟᱭᱢᱟᱜᱮ ᱦᱤᱡᱩᱜ ᱟᱠᱚ ᱚᱱᱮ ᱤᱫᱤ ᱞᱟᱹᱜᱤᱫ ᱩᱞ ᱠᱚ ᱟᱹᱠᱷᱨᱤᱧ ᱞᱟᱹᱜᱤᱫ
ᱟᱞᱮ ᱥᱮᱫ ᱫᱚ ᱱᱚᱣᱟ ᱪᱮᱫ ᱠᱚ ᱞᱟᱹᱭᱟ? ᱱᱚᱣᱟ ᱥᱳᱯᱟᱨᱤ ᱡᱟᱹᱥᱛᱤ ᱵᱟᱜᱟᱱ ᱢᱮᱱᱟᱜᱼᱟ᱾
ᱥᱩᱯᱟᱨᱤ ᱵᱟᱝ,
ᱦᱳᱭ ᱦᱳᱭ, ᱥᱩᱯᱟᱹᱨᱤ ᱵᱟᱜᱟᱱ ᱢᱮᱱᱟᱜᱼᱟ ᱱᱚᱣᱟ ᱫᱚ ᱟᱹᱰᱤ ᱠᱚ ᱵᱟᱜᱟᱱᱟ
ᱟᱨ ᱟᱯᱮ ᱥᱮᱫ ᱦᱚᱸᱤᱭᱟᱹ ᱠᱚᱫᱚ ᱫᱚᱢᱮ ᱦᱩᱭᱩᱜ ᱛᱟᱦᱮᱸᱱᱟ ᱵᱟᱝ, ᱪᱮᱫ ᱠᱚ ᱞᱟᱹᱭᱟ? ᱚᱱᱟ, ᱟᱱᱟᱨᱚᱥ ᱠᱩ ᱟᱯᱮ ᱴᱷᱮᱡ ᱫᱚ ᱚᱱᱟ ᱠᱚᱫᱚ
ᱦᱩᱭᱩᱜ ᱜᱮᱭᱟ,
ᱟᱨ ᱱᱤᱨ ᱱᱚᱛᱮᱧ ᱤᱧ ᱦᱤᱡᱩᱜ ᱛᱷᱮᱱᱟᱣ ᱛᱚ ᱥᱤᱞᱤᱜᱩᱲᱤ ᱥᱟᱭᱤᱰ ᱠᱷᱚᱱᱟᱜ ᱱᱚᱛᱮ ᱧᱮᱞ ᱟᱠᱟᱜ ᱟᱹᱧ ᱟᱭᱢᱟ ᱡᱟᱭᱜᱟ ᱨᱮᱜᱮ ᱚᱱᱟ ᱠᱚᱫᱚ ᱫᱚᱢᱮ ᱠᱚ ᱪᱟᱥᱮᱫ᱾
ᱦᱮᱸ ᱦᱮᱸ ᱟᱹᱰᱤ ᱫᱚᱢᱮ ᱦᱩᱭᱩᱜᱼᱟ, ᱥᱤᱞᱜᱚᱭ ᱚᱱᱟ ᱫᱚ ᱢᱟᱱᱮ ᱪᱮᱫ ᱚᱱᱟᱜᱮ ᱡᱤᱵᱤᱠᱟ ᱞᱮᱠᱟ ᱡᱟᱜᱟ ᱡᱟᱜᱟ ᱨᱮ ᱢᱮᱱᱟᱜᱼᱟ ᱯᱩᱨᱟᱹ᱾ ᱚᱱᱠᱟ ᱢᱚᱬᱮ ᱵᱤᱜᱷᱟᱹ ᱵᱟ ᱟᱫᱚᱢ ᱠᱚᱠᱚ ᱪᱟᱥᱟ ᱵᱟᱨ ᱵᱤᱜᱷᱟᱹ ᱯᱮ ᱵᱤᱜᱷᱟᱹ ᱟᱫᱚ ᱛᱤᱱᱟᱹᱜ ᱫᱟᱲᱮᱭᱟᱜᱼᱟ, ᱚᱱᱠᱟ ᱡᱟᱜᱟ ᱦᱤᱥᱟᱹᱵ ᱛᱮ᱾
ᱦᱮᱸ ᱱᱚᱜᱼᱚᱭ ᱫᱤᱱᱟᱡᱽᱯᱩᱨ ᱱᱚᱜᱼᱚᱭ ᱚᱱᱟ ᱠᱚᱨᱮ ᱢᱮᱱᱟᱜ ᱡᱟᱭᱜᱟ ᱫᱚ᱾ ᱯᱞᱮᱱ ᱧᱚᱜ ᱜᱮᱭᱟ ᱛᱚ ᱴᱷᱤᱠ ᱜᱮ ᱵᱷᱟᱹᱜᱤ ᱜᱮ ᱪᱟᱥ ᱦᱩᱭᱩᱜ ᱟ ᱟᱨ ᱛᱟᱯᱚᱨ ᱡᱚᱱᱰᱨᱟ ᱠᱚ ᱟᱭᱢᱟ ᱠᱚ ᱪᱟᱥ ᱛᱟᱦᱮᱱᱟ ᱨᱟᱥᱛᱟ ᱫᱷᱟᱨᱮ ᱫᱷᱟᱨᱮᱛᱮ ᱟᱨ ᱪᱟ ᱵᱟᱜᱟᱱ ᱢᱟ ᱢᱮᱱᱟᱜ ᱜᱮ
ᱦᱮᱸ ᱮᱠᱫᱚᱢ ᱜᱚᱴᱟᱜ ᱜᱮ ᱪᱟᱭ ᱵᱟᱜᱟᱱ ᱫᱚ ᱢᱮᱱᱟᱜ ᱟᱠᱟᱫᱼᱟ ᱟᱫᱚ ᱚᱱᱟ ᱪᱟ ᱵᱟᱜᱟᱱ ᱛᱮᱦᱚᱸ ᱟᱭᱢᱟ ᱯᱚᱨᱪᱟ ᱚᱨᱡᱚ ᱦᱤᱡᱩᱜ ᱠᱟᱱᱟ ᱛᱚ ᱠᱟᱢᱟᱣᱟᱜᱼᱟᱚ ᱦᱚᱲ ᱠᱟᱹᱢᱤᱭᱮᱫᱼᱟ ᱠᱚ ᱟᱹᱥᱩᱞᱚᱜ ᱠᱟᱱᱟ ᱠᱚ ᱚᱠᱚᱭ ᱱᱚᱝᱠᱟ ᱱᱤᱡᱮᱨᱟᱜ ᱡᱟᱭᱜᱟ ᱨᱮᱦᱚᱸ ᱠᱚ ᱵᱟᱜᱟᱱ ᱠᱟᱜ ᱩᱱᱠᱩ ᱵᱟᱨ ᱵᱤᱜᱷᱟᱹ ᱢᱚᱬᱮ ᱵᱤᱜᱷᱟᱹ ᱩᱱᱠᱩ ᱠᱚᱦᱚᱸ ᱵᱷᱟᱹᱜᱮ ᱴᱷᱤᱠ ᱯᱚᱭᱥᱟ ᱠᱚ ᱠᱟᱢᱣᱟ ᱞᱟᱹᱭᱟᱠᱚ ᱵᱚᱞᱮ ᱢᱤᱫ ᱱᱤᱭᱟᱹ ᱫᱟᱜ ᱥᱤᱡᱤᱱ ᱨᱮ ᱦᱟᱸᱜ ᱡᱟᱹᱲᱤ ᱥᱤᱡᱤᱱ ᱨᱮ
ᱦᱮᱸ ᱦᱮᱸ
ᱱᱚᱝᱠᱟ ᱠᱚ ᱠᱟᱢᱟᱣᱟ ᱢᱤᱫ ᱢᱤᱫ ᱵᱤᱜᱷᱟᱹ ᱪᱟᱭ ᱵᱟᱜᱟᱱ ᱨᱮᱜᱮ ᱱᱚᱝᱠᱟ ᱟᱥᱤ ᱱᱚᱵᱵᱳᱭ ᱦᱟᱡᱟᱨ ᱴᱟᱠᱟ ᱠᱚ ᱩᱴᱷᱟᱹᱣᱮᱫᱼᱟ ᱢᱟᱱᱮ ᱚᱨᱡᱚ ᱦᱩᱭᱩᱜ ᱠᱟᱱᱟ ᱯᱟᱭᱥᱟ ᱴᱟᱠᱟ ᱚᱱᱟ ᱨᱮᱭᱟᱜ
ᱦᱮᱸ ᱚᱱᱠᱟᱜᱮ ᱚᱱᱟ ᱨᱮᱠᱚ ᱤᱭᱟᱹᱭᱮᱫᱟ ᱠᱷᱟᱴᱟᱜ ᱠᱟᱱᱟ ᱠᱚ
ᱦᱩᱸ ᱥᱟ ᱥᱟᱨ ᱮᱢ ᱦᱩᱭᱩᱜᱼᱟ ᱡᱚᱛᱱᱚᱭ ᱦᱩᱭᱩᱜᱼᱟ ᱟᱨ ᱚᱱᱠᱟ ᱢᱤᱫ ᱦᱚᱲ ᱢᱚᱬᱮ ᱵᱤᱜᱷᱟᱹ ᱜᱟᱱᱮᱢ ᱵᱟᱜᱟᱱ ᱠᱟᱜ ᱠᱷᱟᱡ ᱥᱮᱢ ᱪᱟᱥ ᱠᱟᱜ ᱠᱷᱟᱡ ᱡᱟᱦᱟᱸᱟᱭ ᱫᱚ ᱢᱟᱱᱮ ᱢᱤᱫ ᱦᱚᱲ ᱛᱮᱫᱚ ᱚᱦᱚᱜ ᱜᱮᱢ ᱡᱚᱛᱱᱚ ᱫᱟᱲᱮ ᱠᱮᱭᱟ
ᱦᱮᱸ ᱦᱮᱸ ᱦᱮᱸ ᱚᱱᱟ ᱫᱚ ᱠᱟᱱ ᱜᱮᱭᱟ
ᱦᱩᱸ
ᱟᱭᱢᱟ ᱜᱮ ᱠᱟᱹᱢᱤᱭᱟᱹ ᱠᱚ ᱞᱟᱹᱠᱛᱤᱜᱼᱟ ᱦ ᱫᱤᱭᱮ ᱛᱟᱦᱮ ᱟᱯᱮ ᱫᱚ ᱟᱯᱮ ᱥᱮᱫ ᱫᱚ ᱪᱟ ᱵᱟᱜᱟᱱ ᱦᱚᱸ ᱴᱷᱤᱠ ᱜᱮᱭᱟ ᱫᱤᱭᱮ ᱟᱯᱮ ᱫᱚ ᱛᱟᱦᱚᱞᱮ ᱚᱱᱟ ᱠᱚᱨᱮ ᱪᱟᱥ ᱛᱟᱦᱮ ᱯᱮ ᱢᱚᱛᱞᱚᱵ ᱦᱩᱲᱩ ᱤᱭᱟᱹ ᱠᱟᱛᱮ ᱵᱟᱠ ᱤ ᱫᱤᱱ ᱫᱚ ᱪᱟ ᱵᱟᱜᱟᱱ ᱠᱚ
ᱦᱳᱭ ᱦᱳᱭ ᱦᱳᱭ ᱥᱚᱢᱚᱭ ᱦᱩᱭᱮᱱ ᱛᱟᱞᱟᱝᱟ ᱜᱚᱝᱠᱮ
ᱦᱮᱸ ᱢᱟ ᱴᱷᱤᱠ ᱜᱮᱭᱟ ᱛᱟᱦᱚᱞᱮ
ᱦᱟᱸ ᱯᱚᱨᱮᱛᱮ ᱤᱧ ᱠᱚᱞᱟᱹᱧ ᱦᱟᱸᱜ ᱤᱧᱟᱹᱜ ᱠᱚᱞ ᱥᱟᱨᱮᱡ ᱠᱟᱱᱟ ᱛᱚ
ᱦᱮᱸ ᱢᱟ ᱴᱷᱤᱠ ᱜᱮᱭᱟ ᱦᱮᱸ ᱢᱟ ᱛᱟᱦᱚᱞᱮ
ᱯᱚᱨᱮ ᱦᱟᱜ ᱞᱟᱝ